ᱦᱩᱸ ᱡᱚᱦᱟᱨ ᱜᱮ ᱡᱚᱦᱟᱨ ᱜᱮ ᱨᱤᱝ ᱵᱟᱝ ᱨᱤᱝ ᱞᱮᱱᱟ ? ᱟᱹᱵᱤᱱ ᱱᱚᱣᱟ ᱱᱚᱣᱟ ᱡᱟᱭᱜᱟ ᱨᱮ ᱦᱮᱡ ᱠᱟᱛᱮ ᱟᱹᱵᱤᱱ ᱛᱤᱱᱟᱹᱜ ᱫᱤᱱ ᱵᱤᱱ ᱦᱩᱭᱩᱜ ᱠᱟᱱᱟ?
ᱨᱚᱲ ᱵᱮᱱ ᱱᱷᱟᱸᱜ᱾
ᱞᱟᱹᱭᱮᱫᱟ ᱞᱤᱧ ᱱᱚᱣᱟ ᱴᱟᱜ ᱴᱷᱟᱶ ᱨᱮ ᱦᱮᱡ ᱠᱟᱛᱮᱜ ᱟᱵᱤᱱ ᱛᱤᱱᱟᱹᱜ ᱫᱤᱱ ᱵᱤᱱ ᱦᱩᱭᱩᱜ ᱠᱟᱱᱟ?
ᱟᱭᱢᱟ ᱫᱤᱱ ᱫᱚ ᱵᱟᱝ ᱱᱚᱜᱼᱚᱭ ᱦᱟᱸᱜ ᱢᱟᱦᱫᱮᱨ ᱦᱤᱞᱳᱜ ᱡᱚᱭᱱᱤᱝ ᱦᱩᱭᱟ ᱠᱟᱱᱟ ᱛᱚ᱾
ᱚᱻ ᱢᱟᱱᱮ ᱥᱚᱢᱟᱱ ᱜᱮᱭᱟ ᱵᱚᱱ ᱦᱟᱸᱜ ᱵᱟᱝ ᱟᱹᱞᱤᱧ ᱦᱚᱸ ᱢᱟᱫᱷᱮᱨ ᱢᱟᱫᱷᱮᱨ ᱟᱹᱞᱤᱧ ᱦᱚᱸ ᱵᱟᱨ ᱾ ᱜᱟᱱ ᱵᱟᱨᱥᱤ ᱢᱟᱫᱷᱮᱨ ᱦᱚᱞᱟ ᱱᱚᱜᱼᱚᱭ ᱚᱱᱠᱟ ᱜᱮ ᱦᱩᱭᱩᱜ ᱠᱟᱱᱟ ᱾ ᱛᱮᱦᱮᱧᱮ ᱫᱟᱜ ᱞᱮᱫ ᱜᱮᱭᱟ ᱯᱟᱞᱮᱱ ᱟᱯᱮ ᱥᱮᱫ?
ᱦᱮᱸ ᱢᱟ᱾
ᱛᱮᱦᱮᱪ ᱞᱮ ᱞᱟᱹᱭᱮᱫᱟ ᱞᱤᱧ ᱛᱮᱦᱮᱧᱮ ᱫᱟᱜ ᱞᱮᱫ ᱜᱮᱭᱟ ᱯᱟᱞᱮᱱ ᱟᱯᱮᱥᱮᱫ?
ᱚ ᱵᱟᱝ ᱛᱚ ᱛᱤᱦᱤᱧ ᱫᱚ ᱱᱚᱜᱼᱚᱭ ᱥᱤᱛᱩᱝ ᱠᱟᱫᱟᱭ, ᱦᱚᱞᱟ ᱫᱚ? ᱟᱹᱰᱤ ᱟᱸᱴ ᱜᱮᱭ ᱫᱟᱜ ᱵᱟᱲᱟ ᱠᱮᱫᱟ᱾
ᱟᱪᱪᱷᱟ ᱟᱯᱮ ᱫᱚ ? ᱟᱯᱮ ᱫᱚ ᱚᱠᱟ ᱯᱚᱱᱚᱛ ᱠᱟᱱᱟᱯᱮ? ᱡᱮ ᱦᱤᱛᱩᱜ ᱥᱤᱛᱩᱝ ᱠᱚᱫᱚ ᱟᱞᱮ ᱥᱮᱫ ᱢᱟ ᱱᱤᱛᱚᱜ ᱨᱤᱢᱤᱞᱮ ᱜᱩᱰ ᱜᱩᱰ ᱟᱠᱟᱫ᱾
ᱦᱮᱸ ᱚ ᱱᱚᱛᱮ ᱫᱚ ᱟᱥᱟᱢ᱾
ᱚ ᱟᱪᱪᱷᱟ ᱟᱪᱪᱷᱟ ᱦᱚᱞᱟ ᱦᱚᱸ ᱢᱤᱫᱴᱟᱝ ᱟᱥᱟᱢ ᱨᱤᱱᱤᱡ ᱜᱚᱝᱠᱮ ᱥᱟᱞᱟᱜ ᱜᱮ ᱨᱚᱯᱚᱲ ᱦᱩᱭᱮᱱᱟ ᱦᱚᱞᱟ ᱦᱚᱸ᱾
ᱱᱤᱛᱚᱜ ᱩᱱᱤ ᱦᱚᱸᱭ ᱞᱟᱹᱭ ᱠᱮᱫᱟ ᱟᱞᱮᱥᱮᱫ ᱫᱚ ᱥᱤᱛᱩᱝ ᱵᱟᱭ ᱫᱟᱜ ᱮᱫᱟ ᱟᱞᱮ ᱟᱹᱞᱤᱧ ᱫᱚᱞᱤᱧ ᱞᱟᱹᱭᱫᱟ ᱟᱞᱮ ᱥᱮᱫ ᱫᱚᱢᱮ ᱡᱟᱹᱯ ᱩᱱᱤ ᱫᱚᱭ ᱞᱟᱹᱭ ᱮᱫᱟᱭ ᱟᱞᱮᱥᱮᱫ ᱫᱚ ᱵᱟᱭ ᱫᱟᱜ ᱮᱫᱟ ᱟᱯᱮ ᱥᱮᱱᱟᱜ ᱫᱤᱥᱚᱢ ᱠᱩᱰᱷᱟᱹᱱ ᱵᱷᱟᱹᱜᱤ ᱜᱮ ᱾ ᱢᱳᱵᱟᱭᱤᱞ ᱠᱚᱨᱮ ᱩᱭᱩᱝ ᱵᱟᱲᱟᱭ ᱜᱮᱭᱟ ᱛᱚ ᱦᱮᱸ ᱵᱟᱝ? ᱟᱹᱰᱤ ᱵᱷᱟᱹᱜᱤ ᱜᱮ ᱵᱩᱡᱷᱟᱹᱜᱼᱟ, ᱟᱞᱮ ᱥᱮᱫ ᱨᱮᱱ ᱦᱚᱲ ᱫᱟᱬᱟᱱ ᱠᱚ ᱥᱮᱱᱚᱜ ᱜᱮᱭᱟ ᱟᱯᱮ ᱥᱮᱫ ᱦᱚᱸ᱾ ᱦᱮᱸ ᱚᱱᱟ ᱟᱯᱮᱥᱮᱫ ᱫᱚ ᱪᱟ ᱵᱟᱜᱟᱱ ᱠᱚ ᱢᱮᱱᱟᱜ ᱫᱚ ᱵᱷᱟᱜᱮ ᱢᱚᱡᱽ ᱜᱮ ᱧᱮᱞᱚᱜᱼᱟ᱾
ᱟᱞᱮ ᱫᱚ ᱵᱮᱝᱜᱚᱞ ᱠᱟᱱᱟᱞᱮ᱾
ᱪᱮᱜ ᱠᱚᱯᱮ ᱠᱟᱹᱢᱤ ᱵᱟᱲᱟᱭᱮᱫᱟ?
ᱠᱟᱹᱢᱤ ᱫᱚ ᱚᱲᱟᱜ ᱠᱚᱨᱮᱜᱮ, ᱟᱫᱚ ᱟᱵᱚ ᱦᱚᱲ ᱦᱚᱯᱚᱱ ᱫᱚ ᱪᱮᱫ ᱵᱚᱱ ᱠᱟᱹᱢᱤᱭᱟ? ᱟᱨ ᱱᱤᱭᱟᱹ ᱜᱷᱟᱹᱲᱤ ᱫᱟᱜ ᱠᱚ ᱞᱟᱜᱟᱣ ᱟᱫᱚ ᱢᱮᱱᱟᱜ ᱜᱮᱭᱟ ᱛᱚ ᱠᱟᱹᱢᱤ ᱠᱚᱫᱚ ᱢᱟᱴ ᱠᱷᱮᱛ ᱠᱚᱨᱮᱱᱟᱜ ᱟᱯᱮ ᱫᱚ?
ᱟᱞᱮ ᱫᱚ ᱱᱷᱟᱜ ᱱᱚᱜᱼᱚᱭ ᱱᱤᱛᱚᱜ ᱫᱚ ᱦᱩᱲᱩ ᱨᱚᱦᱚᱭ ᱠᱚ ᱮᱛᱚᱦᱚᱵ ᱵᱟᱲᱟᱣᱟ ᱠᱟᱱᱟ ᱞᱮ᱾
ᱫᱟᱜ ᱠᱚ ᱞᱟᱜᱟᱣ ᱟᱠᱟᱱᱟ ᱵᱟᱝᱠᱷᱟᱱ ᱦᱮᱸ ᱵᱟᱝ
ᱦᱮᱸᱻ
ᱟᱞᱮ ᱫᱚ
ᱡᱷᱟᱹᱯᱟᱹᱭ ᱫᱟᱜ ᱠᱚᱦᱚᱸ ᱢᱮᱱᱟᱜ ᱜᱮᱭᱟ᱾
ᱚᱸ ᱛᱚᱞᱟ ᱠᱚᱞᱮ ᱜᱤᱰᱤ ᱟᱠᱟᱫ ᱜᱮᱭᱟᱞᱮ ᱟᱫᱚ ᱦᱟᱯᱮ ᱱᱚᱜᱼᱚᱭ ᱛᱚ ᱢᱟᱫᱷᱮᱨ ᱠᱷᱚᱱᱮ ᱫᱟᱜ ᱟᱞᱮ ᱠᱟᱱᱟᱭ᱾ ᱪᱟᱸᱫᱳ ᱵᱚᱸᱜᱟᱭ ᱫᱟᱭᱟ ᱠᱟᱫ ᱞᱮᱭᱟ, ᱵᱟᱠᱷᱟᱱ ᱫᱚ ᱩᱱ ᱫᱟᱨᱟ ᱫᱚ ᱢᱚᱱᱮ ᱠᱮᱫ ᱞᱮᱭᱟ ᱡᱟᱹᱱᱤᱡ ᱟᱯᱮ ᱫᱚ ᱪᱷᱩᱴᱠᱤ ᱦᱚᱯᱚᱱ ᱵᱩᱲᱠᱤ ᱦᱚᱯᱚᱱ ᱱᱚᱝᱠᱟᱭ ᱢᱚᱱᱮ ᱠᱮᱜᱮᱭᱟ ᱡᱟᱹᱱᱤᱡ ᱤᱱᱟᱹ ᱛᱮᱜᱮ ᱵᱟᱭ ᱫᱟᱜ ᱟᱞᱮ ᱠᱟᱱ ᱛᱟᱦᱮᱸᱫᱼᱟ᱾
ᱦᱮᱸ ᱦᱮᱸ ᱟᱨ ᱛᱚᱵᱮ ᱛᱤᱦᱤᱧ ᱫᱚᱭ ᱨᱤᱢᱤᱞ ᱟᱠᱟᱫᱟ?
ᱦᱮᱸ ᱫᱟᱜ ᱠᱮᱫᱟᱭ ᱦᱚᱸᱜᱼᱚᱸᱭ ᱱᱤᱛᱚᱜ ᱢᱤᱫ ᱜᱷᱟᱹᱲᱤᱡ ᱯᱷᱟᱸᱠᱟ ᱟᱠᱟᱫᱟᱭ᱾ ᱫᱟᱜ ᱞᱮᱫᱟᱭ ᱛᱮᱦᱮᱧ ᱥᱟᱨᱟ ᱦᱚᱞᱟ ᱢᱟᱫᱷᱮᱨ ᱠᱷᱚᱱᱟᱜ ᱮᱠᱤ ᱨᱚᱠᱚᱢ ᱜᱮ ᱫᱟᱜ ᱟᱞᱮ ᱠᱟᱱᱟᱭ᱾
ᱟᱞᱮ ᱥᱮᱫ ᱠᱷᱚᱱ ᱜᱮ ᱯᱟᱥᱮᱡ ᱪᱟᱞᱟᱣ ᱠᱟᱱᱟ ᱦᱚᱞᱟ ᱱᱚᱛᱮ ᱫᱟᱜ ᱠᱟᱫᱟᱭ ᱵᱟᱝ᱾ ᱛᱤᱦᱤᱧ ᱢᱟᱭ ᱥᱤᱛᱩᱝ ᱠᱟᱫᱟ ᱟᱫᱚ ᱚᱱᱟᱜᱮ ᱯᱟᱥᱮᱡ ᱟᱯᱮ ᱥᱮᱫ ᱪᱟᱞᱟᱣᱱᱟ᱾
ᱦᱮᱸ ᱴᱷᱤᱠ ᱜᱮᱵᱤᱱ ᱞᱟᱹᱭᱫᱟ ᱚᱱᱟ ᱜᱮ ᱡᱟᱹᱱᱤᱡ ᱦᱮᱡ ᱠᱟᱜ ᱞᱮᱭᱟ ᱦᱮᱸ ᱵᱟᱝ᱾ ᱟᱞᱮ ᱥᱟᱱᱛᱟᱲ ᱥᱩᱫᱩ ᱥᱟᱱᱛᱟᱲ ᱫᱤᱥᱚᱢ ᱨᱮᱱ ᱥᱟᱱᱛᱟᱲ ᱜᱮᱛᱚ ᱠᱚ ᱪᱟᱥ ᱵᱟᱥ ᱟᱠᱚ ᱟᱫᱚ ᱩᱱᱠᱩ ᱠᱟᱹᱴᱤᱡ ᱵᱚᱱ ᱫᱟᱭᱟ ᱟᱠᱚ ᱜᱮ ᱪᱟᱸᱫᱚ ᱵᱚᱸᱜᱟᱭ ᱞᱟᱹᱭ ᱟᱵᱚᱱ ᱠᱟᱱᱟᱭ ᱦᱮᱸ ᱵᱟᱝ ᱩᱸ ᱚᱲᱟᱜ ᱠᱚᱨᱮ ᱫᱚ ᱡᱷᱚᱛᱚᱢ ᱜᱮ ᱱᱟᱯᱟᱭ ᱜᱮ ᱛᱚ ᱦᱮᱸ ᱵᱟᱝ
ᱦᱮᱸ ᱚᱲᱟᱜ ᱠᱚᱨᱮ ᱫᱚ ᱦᱟᱸᱜ ᱱᱟᱯᱟᱭ ᱜᱮ
ᱟᱫᱚ ᱚᱱᱛᱮ ᱠᱚ ᱚᱱᱛᱮ ᱟᱯᱮ ᱥᱮᱫ ᱠᱚᱫᱚ ᱠᱚ ᱞᱟᱹᱭᱟ ᱪᱮᱛᱟ ᱪᱟ ᱵᱟᱜᱟᱱ ᱠᱚ ᱫᱚᱢᱮ ᱢᱮᱱᱟᱜ-ᱟ ᱚᱱᱛᱮ ᱫᱚ ᱦᱮᱸ ᱵᱟᱝ
ᱦᱮᱸ ᱪᱟ ᱵᱟᱜᱟᱱ ᱢᱮᱱᱟᱜ ᱜᱮᱭᱟ ᱟᱫᱚ ᱟᱞᱮ ᱱᱟᱠᱷᱟ ᱫᱚ ᱵᱟᱹᱱᱩᱜ-ᱟ ᱮᱱᱚ ᱟᱞᱮ ᱤᱭᱟᱹ ᱠᱤ ᱢᱟᱱᱮ ᱰᱤᱥᱴᱤᱠ ᱨᱮᱜᱮ ᱯᱟᱲᱟᱜ ᱠᱟᱱᱟ ᱯᱟᱲᱟᱣ ᱦᱚᱸ ᱟᱞᱮ ᱥᱩᱨ ᱜᱮ ᱟᱞᱮ ᱱᱤᱭᱟᱹ ᱱᱟᱠᱷᱟ ᱫᱚ ᱵᱟᱝ ᱢᱟᱱᱮ ᱮᱴᱟᱜ ᱱᱟᱠᱷᱟ ᱥᱮᱫ ᱢᱮᱱᱟᱜ-ᱟ
ᱦᱮᱸ ᱦᱮᱸ ᱦᱮᱸ ᱟᱯᱮ ᱯᱟᱸᱥᱴᱟ ᱥᱮᱫ ᱠᱷᱚᱱ ᱦᱮᱸ ᱵᱟᱝ ᱟᱫᱚ ᱟᱞᱮ ᱫᱚ ᱵᱟᱝ ᱜᱮ ᱟᱞᱮ ᱫᱚ ᱥᱟᱨᱡᱚᱢ ᱵᱤᱨ ᱠᱟᱱᱟ ᱟᱞᱮ ᱫᱚ ᱵᱤᱨ ᱫᱤᱥᱚᱢ ᱠᱟᱱᱟ ᱞᱮ ᱠᱩᱴᱷᱤᱱ ᱵᱤᱨ ᱟᱞᱮ ᱥᱮᱫ ᱫᱚ ᱦᱟᱹᱛᱤ ᱦᱚᱸ ᱠᱚ ᱦᱤᱡᱩᱜ ᱟᱠᱚ ᱵᱩᱨᱩ ᱫᱤᱥᱚᱢ ᱫᱚ ᱵᱟᱝ
ᱵᱩᱨᱩ ᱫᱤᱥᱚᱢ ᱛᱟᱯᱮ
ᱵᱩᱨᱩ ᱵᱩᱨᱩ ᱫᱤᱥᱚᱢ ᱫᱚ ᱵᱟᱝ ᱟᱞᱮ ᱫᱚ ᱟᱨᱦᱚᱸ ᱩᱱᱠᱩ ᱵᱩᱨᱩ ᱫᱤᱥᱚᱢ ᱫᱚ ᱡᱷᱟᱲᱠᱷᱚᱱᱰ ᱵᱟᱠᱷᱟᱱ ᱩᱲᱤᱥᱥᱟ ᱩᱱᱠᱩ ᱠᱚ ᱧᱩᱨᱩᱜ ᱟᱠᱚ
ᱦᱚᱸ
ᱟᱞᱮ ᱵᱮᱝᱜᱚᱞ ᱨᱮᱫᱚ ᱵᱩᱨᱩ ᱫᱚ ᱵᱟᱨᱭᱟ ᱢᱮᱱᱟᱜᱼᱟ ᱵᱟᱸᱠᱩᱲᱟ ᱨᱮ ᱢᱤᱫᱴᱟᱝ ᱢᱮᱱᱟᱜ-ᱟ ᱟᱨ ᱥᱩᱥᱩᱱᱤᱭᱟᱹ ᱨᱮ ᱢᱤᱫᱴᱟᱝ ᱢᱮᱱᱟᱜ-ᱟ ᱚᱱᱟ ᱯᱩᱨᱩᱞᱤᱭᱟᱹ ᱥᱮᱫ ᱠᱟᱹᱴᱤᱡ ᱪᱩᱞᱩᱝ ᱢᱮᱱᱟᱜ-ᱟ ᱟᱫᱚ ᱯᱩᱨᱩᱞᱤᱭᱟᱹ ᱜᱮᱛᱚ ᱵᱚᱞᱚ ᱟᱠᱟᱱᱟ ᱡᱷᱟᱲᱠᱷᱚᱱᱰ ᱫᱚ
ᱦᱮᱸ ᱟᱞᱮ ᱥᱮᱡ ᱦᱚᱸ ᱵᱟᱹᱱᱩᱜ
ᱟᱞᱮ ᱥᱮᱡ ᱦᱚᱸ ᱵᱟᱹᱱᱩᱜ-ᱟ ᱵᱟᱹᱱᱩᱜ ᱫᱚ ᱮᱱᱦᱚᱸ ᱥᱚᱢᱚᱭ ᱨᱮ ᱦᱟᱹᱛᱤ ᱠᱚᱫᱚ ᱠᱚ ᱦᱮᱡ ᱞᱮ ᱜᱮᱭᱟ ᱦᱮᱡ ᱫᱚ ᱠᱩᱞᱟᱹᱭ ᱠᱚᱦᱚᱸ ᱠᱚ ᱦᱤᱡᱩᱜᱚᱜ ᱜᱮᱭᱟ ᱛᱩᱭᱩ ᱠᱚᱦᱚᱸ ᱚᱠᱛᱚ ᱨᱮᱫᱚ
ᱦᱮᱸ ᱛᱩᱭᱩ ᱢᱟ ᱜᱚᱴᱟ ᱵᱤᱨ ᱠᱚ ᱵᱤᱥᱤ ᱡᱟᱨᱟ ᱡᱟᱹᱥᱛᱤ ᱪᱟᱵᱟ ᱟᱠᱟᱱᱟ ᱛᱩᱭᱩ ᱫᱚ ᱦᱮᱸ ᱵᱟᱝ
ᱵᱟᱥᱛᱤ ᱥᱮᱜ ᱦᱚᱸ ᱠᱚ ᱦᱤᱡᱩᱜ ᱜᱮᱭᱟ ᱥᱮ ᱚᱱᱟ ᱛᱮᱧ ᱞᱟᱹᱭ ᱟᱢ‌ ᱠᱟᱱᱟ
ᱟ ᱟᱫᱚ ᱟᱯᱮ ᱥᱮᱱᱟᱜ ᱚᱲᱟᱜ ᱢᱟᱱᱮ ᱟᱹᱛᱩ ᱚᱲᱟᱜ ᱠᱚ ᱨᱮᱱᱟᱜ ᱚᱲᱟᱜ ᱠᱚ ᱨᱮᱱᱟᱜ ᱤᱭᱟᱹ ᱠᱚᱫᱚ ᱪᱮᱜ ᱠᱟ ᱦᱩᱭᱩᱜ-ᱟ ᱢᱟᱱᱮ ᱦᱟᱥᱟ ᱚᱲᱟᱜ ᱥᱮ ᱴᱟᱹᱞᱤ ᱚᱲᱟᱜ ᱥᱮ ᱠᱷᱚᱲ ᱚᱲᱟᱜ ᱥᱮ ᱴᱤᱱ ᱚᱲᱟᱜ
ᱟᱞᱮ ᱥᱮᱱᱟᱜ ᱚᱲᱟᱜ ᱫᱚ ᱴᱤᱱ ᱚᱲᱟᱜ ᱢᱮᱱᱟᱜ-ᱟ ᱟᱨ ᱚᱱᱟ ᱯᱞᱟᱥᱴᱤᱠ ᱛᱮᱦᱚᱸ ᱞᱮ ᱚᱲᱟᱜ ᱜᱮᱭᱟ ᱡᱟᱸᱲᱤ ᱞᱟᱜᱟᱣ ᱠᱟᱛᱮᱜ ᱪᱮᱛᱟᱱ ᱨᱮ
ᱚᱱᱟ ᱛᱮ ᱦᱚᱸ ᱟᱨ ᱴᱟᱹᱴᱤ ᱦᱚᱸ ᱚᱱᱠᱟ ᱜᱮ ᱚᱱᱟ ᱡᱟᱸᱲᱤ ᱠᱚ ᱛᱮ ᱦᱚᱸᱞᱮ ᱴᱟᱹᱴᱤ ᱜᱮᱭᱟ
ᱡᱟᱸᱲᱤ ᱫᱚ ᱟᱨ ᱦᱚᱸ ᱪᱮᱫ ᱵᱤᱱ ᱞᱟᱹᱭ ᱮᱫᱟ
ᱠᱚᱛᱮ ᱜᱮ ᱡᱟᱨᱢᱮᱱ ᱜᱟᱡᱟᱲ ᱢᱮᱱᱟᱜ ᱟᱥᱮ ᱧᱮᱞ ᱠᱟᱜ ᱜᱮᱭᱟᱢ
ᱵᱟᱝ ᱜᱮ ᱚᱱᱟ ᱠᱚᱫᱚ ᱟᱯᱮ ᱥᱮᱱᱟᱜ ᱨᱚᱲ ᱥᱟᱶ ᱫᱚ ᱟᱞᱮ ᱫᱚ ᱪᱮᱫ ᱦᱚᱸ ᱵᱟᱝ ᱢᱤᱡᱚᱜ ᱛᱟᱞᱮᱭᱟ ᱦᱚᱸᱜ ᱚᱭ ᱪᱮᱫ ᱠᱚ ᱢᱮᱱᱟ ᱴᱟᱹᱴᱤ ᱡᱟᱸᱲᱤ ᱦᱮᱸ ᱚᱱᱟ ᱠᱚᱫᱚ ᱪᱮᱫ ᱠᱟᱱᱟ ᱚᱱᱟ ᱠᱚᱫᱚ ᱫᱟᱨᱮ ᱠᱟᱱᱟ ᱥᱮ ᱚᱱᱟ ᱫᱚ ᱜᱷᱟᱥ ᱠᱟᱱᱟ ᱥᱮ ᱠᱷᱚᱲ
ᱦᱮᱸ ᱚᱱᱟ ᱠᱚᱫᱚ ᱪᱮᱫ ᱦᱚᱸ ᱵᱟᱝ ᱦᱮᱸ ᱦᱟᱥᱟ ᱛᱮ
ᱚᱱᱟ ᱠᱚᱫᱚ ᱪᱮᱫ ᱠᱚ ᱞᱟᱹᱭᱟ ᱚᱱᱟ ᱠᱚᱫᱚ ᱪᱮᱫ ᱠᱟᱱᱟ ᱫᱟᱨᱮᱜ-ᱟ
ᱦᱩᱸ
ᱦᱩᱸ
ᱪᱮᱫ ᱫᱚ
ᱚᱱᱮ ᱵᱤᱱ ᱞᱟᱹᱭ ᱠᱮᱫ ᱫᱚ ᱡᱮ ᱡᱟᱸᱲᱤ ᱠᱚ ᱪᱮᱫ ᱠᱚᱛᱮ ᱯᱮ ᱚᱲᱟᱜᱟ ᱟᱨᱠᱤ ᱚᱲᱟᱜ ᱪᱮᱫ ᱠᱚᱯᱮ ᱵᱮᱱᱟᱣ ᱟᱯᱮ ᱟᱫᱚ ᱚᱱᱟ ᱠᱚᱫᱚ ᱟᱞᱮ ᱥᱮᱫ ᱫᱚ ᱵᱟᱹᱱᱩᱜ-ᱟ ᱟᱫᱚ ᱪᱮᱫ
ᱢᱟᱱ ᱢᱟᱱ ᱨᱮᱭᱟᱜ ᱪᱟᱞ ᱞᱮ ᱵᱮᱱᱟᱣᱟ ᱟᱨ ᱯᱟᱞᱟᱥᱴᱤ ᱞᱮ ᱞᱟᱜᱟᱣᱟ ᱚᱱᱟ ᱪᱟᱞ ᱪᱮᱛᱟᱱ ᱨᱮ ᱤᱱᱟᱹ ᱠᱟᱛᱮ ᱟᱨᱦᱚᱸ ᱚᱱᱟ ᱡᱟᱸᱲᱤ ᱞᱮ ᱯᱟᱴᱮᱫᱟ ᱚᱱᱟ ᱫᱚ ᱪᱮᱛᱟᱱ ᱠᱷᱚᱡ ᱢᱟᱱᱮ ᱦᱚᱭ ᱛᱮ ᱟᱞᱚ ᱚᱴᱟᱝ ᱚᱜ ᱞᱟᱹᱜᱤᱫ ᱚᱱᱟ
ᱚᱱᱟ ᱡᱟᱹᱲᱤ ᱡᱟᱹᱲᱤ ᱫᱚ ᱡᱟᱹᱲᱤ ᱫᱚ ᱪᱮᱫ ᱠᱚ ᱞᱟᱹᱭᱟ ᱡᱟᱹᱲᱤ ᱫᱚ ᱪᱮᱫ ᱠᱚ ᱞᱟᱹᱭᱟ
ᱡᱟᱹᱲᱤ ᱫᱚ ᱪᱮᱫ ᱠᱚ ᱞᱟᱹᱭᱟ ᱯᱟᱴ ᱠᱚ ᱞᱟᱹᱭᱟ
ᱚ ᱯᱟᱴ ᱜᱮ ᱡᱟᱹᱲᱤ ᱫᱚ
ᱦᱮᱸ ᱚᱱᱟ ᱥᱩᱛᱟᱹᱢ ᱛᱮᱫ ᱫᱚ ᱮᱱᱛᱮ ᱯᱟᱴ ᱦᱩᱭ ᱮᱱᱟ ᱟᱨ ᱚᱱᱟ ᱨᱮᱭᱟᱜ ᱡᱟᱝ ᱛᱮᱫ ᱫᱚ ᱡᱟᱸᱲᱤ ᱦᱩᱭ ᱱᱟ
ᱚ ᱟᱫᱚ ᱚᱱᱟ ᱠᱚᱫᱚ ᱟᱞᱮᱫᱚ ᱚᱱᱟ ᱫᱟᱥᱟᱭ ᱮᱱᱮᱡ ᱨᱮ ᱩᱱᱠᱩ ᱵᱚᱸᱜᱟ ᱠᱚᱷᱮᱱ ᱞᱮ ᱟᱡᱚᱢ ᱟᱠᱟᱫᱟ ᱜᱚᱸᱥᱟᱭ ᱠᱚ ᱡᱟᱦᱟ ᱦᱤᱡᱩᱜᱼᱟ ᱫᱟᱸᱟᱭ ᱮᱱᱮᱡ ᱨᱮ ᱟᱫᱚ ᱩᱱᱠᱩ ᱫᱚ ᱩᱱᱠᱩ ᱫᱚᱠᱚ ᱞᱟᱹᱭᱟ ᱩᱱᱠᱩ ᱫᱚ ᱡᱟᱹᱲᱤ ᱠᱚ ᱠᱷᱚᱡᱚᱜ ᱟᱠᱚ ᱡᱟᱹᱲᱤ ᱛᱚ ᱟᱞᱫᱚ ᱧᱮᱞ ᱜᱮ ᱵᱟᱞᱮ ᱧᱮᱞ ᱟᱠᱟᱫᱟ ᱪᱮᱫᱠᱟᱱ ᱡᱟᱹᱲᱤ ᱦᱮᱱᱟᱜ-ᱟ ᱟᱸᱡᱚᱢᱟ ᱠᱟᱫᱟᱞᱮ ᱢᱮᱫ ᱛᱮᱫ ᱫᱚ ᱟᱯᱮᱥᱮᱫ ᱡᱮ ᱱᱚᱝᱠᱟ ᱢᱮᱱᱟᱜᱼᱟ ᱚᱱᱟᱫᱚ ᱵᱟᱞᱮ ᱵᱟᱰᱟᱭᱟ
ᱦᱚᱸᱦᱚᱸᱦᱩᱸ
ᱛᱟᱦᱚᱞᱮ ᱚᱱᱮ ᱚᱱᱟ ᱡᱟᱝ ᱠᱚ ᱧᱟᱢᱚᱜ ᱜᱮᱭᱟ ᱱᱚᱛᱮ ᱦᱮᱸ ᱵᱟᱝ ᱡᱟᱝ ᱠᱚ ᱧᱟᱢ ᱠᱟᱛᱮᱫ ᱱᱚᱛᱮ ᱮᱨ ᱞᱮᱠᱷᱟᱱ ᱟᱞᱮ ᱥᱮᱫ ᱫᱟᱨᱮᱜ ᱜᱮᱭᱟ᱾
ᱦᱮᱸ ᱱᱟᱲᱤᱜ ᱜᱮᱭᱟ ᱡᱟᱝ ᱦᱚᱸ ᱧᱟᱢᱚᱜ ᱜᱮᱭᱟ᱾
ᱟᱫᱚ ᱟᱹᱛᱩ ᱫᱤᱥᱚᱢ ᱠᱚᱦᱚᱸ ᱟᱹᱰᱤ ᱥᱟᱹᱜᱤᱧ ᱜᱮᱛᱟ ᱯᱮᱭᱟ ᱚᱱᱛᱮ ᱪᱟᱞᱟᱣ ᱦᱚᱸᱛᱚ ᱟᱯᱮ ᱥᱟᱜ ᱟᱹᱛᱩ ᱫᱤᱥᱚᱢ ᱛᱚ ᱟᱞᱮ ᱠᱷᱚᱱ ᱫᱚ ᱟᱹᱰᱤᱞᱮ ᱥᱟᱦᱟᱜᱼᱟ ᱟᱹᱰᱤ ᱯᱮ ᱥᱟᱦᱟᱣ ᱜᱮᱭᱟ ᱢᱟᱱᱮ ᱟᱹᱰᱤ ᱥᱟᱺᱜᱤᱧ ᱜᱮᱭᱟ ᱟᱫᱚ
ᱥᱟᱸᱜᱮᱭᱟ ᱦᱮᱡ ᱞᱮᱱ ᱠᱷᱟᱱ ᱫᱚ ᱥᱮᱱ ᱞᱮᱱ ᱠᱷᱟᱱ ᱫᱚ
ᱵᱟᱝ ᱨᱮᱦᱚᱸ ᱠᱚᱢ ᱫᱚᱢ ᱥᱟᱺᱜᱤᱧᱟ ᱡᱷᱟᱲᱠᱷᱚᱸᱰ ᱯᱚᱨᱮ ᱟᱥᱟᱢ ᱦᱮᱸ ᱵᱟᱝ
ᱦᱮᱸ
ᱛᱟᱦᱚᱞᱮ
ᱟᱞᱮ ᱢᱟ ᱱᱚᱛᱮ ᱠᱷᱚᱱ ᱢᱟᱞᱮ ᱵᱩᱡᱟ ᱮ ᱵᱮᱝᱜᱚᱞ ᱠᱷᱚᱱ ᱮ ᱡᱷᱟᱲᱠᱷᱚᱱᱰ ᱚᱱᱠᱟ ᱞᱮ ᱵᱩᱡ ᱟᱞᱮ ᱢᱟ
ᱦᱮᱸ ᱟᱞᱮ ᱵᱮᱝᱜᱚᱞ ᱟᱞᱮ ᱵᱮᱝᱜᱚᱞ ᱟᱨ ᱡᱷᱟᱲᱠᱷᱚᱸᱰ ᱫᱚ ᱟᱞᱮ ᱫᱚ ᱥᱤᱢᱟᱹᱱᱟ ᱟᱞᱮ ᱫᱚ ᱯᱟᱥᱟᱯᱟᱥᱤ ᱠᱟᱱᱟᱞᱮ
ᱦᱩᱸ
ᱟᱨ ᱟᱯᱮ ᱫᱚ ᱡᱷᱟᱲᱠᱷᱚᱸᱰ ᱠᱷᱚᱱ ᱟᱥᱟᱢ
ᱦᱮᱸ
ᱟᱯᱮ ᱫᱚ ᱵᱟᱝᱞᱟᱫᱮᱥ ᱫᱟᱨᱮ ᱨᱮᱛᱚ ᱛᱟᱦᱚᱞᱮ ᱮᱦᱮᱸᱜ ᱥᱤᱠᱤᱢ ᱫᱷᱟᱨᱮ ᱟᱯᱮ ᱟᱯᱮᱭᱟᱜ ᱯᱟᱥᱟᱯᱟᱹᱥᱤ ᱟᱯᱮᱭᱟᱜ ᱯᱟᱥᱮᱱᱟᱜ ᱫᱤᱥᱚᱢ ᱫᱚ ᱪᱮᱫ ᱫᱤᱥᱚᱢ ᱢᱮᱱᱟᱜᱼᱟ
ᱪᱮᱫ ᱫᱤᱥᱚᱢ ᱢᱮᱱᱟᱜᱼᱟ ᱪᱮᱫ ᱢᱚᱛᱞᱚᱵ
ᱢᱟᱱᱮ ᱫᱤᱥᱚᱢ ᱵᱚᱞᱛᱮ ᱢᱟᱱᱮ ᱵᱟᱦᱟᱨ ᱫᱤᱥᱚᱢ ᱡᱟᱦᱟᱸ ᱵᱚᱱ ᱞᱟᱹᱭᱟᱵᱚᱱ ᱚᱠᱟ ᱠᱟᱱᱟ ᱚᱠᱟ ᱠᱟᱱᱟ ᱟᱯᱮ ᱠᱷᱚᱱ ᱟᱯᱮᱭᱟᱜ ᱛᱟᱭᱚᱢ ᱫᱷᱟᱨᱮ ᱪᱮᱫ ᱪᱮᱫ ᱫᱤᱥᱚᱢ ᱠᱚ ᱢᱮᱱᱟᱜᱼᱟ᱾
ᱮ ᱵᱟᱹᱧ ᱵᱩᱡᱮᱫ ᱛᱟᱢᱟ ᱦᱟᱸᱜ
ᱟᱪᱪᱷᱟ ᱟᱪᱪᱷᱟ ᱢᱟᱱᱮ ᱫᱤᱥᱚᱢᱮᱢ ᱵᱩᱡ ᱜᱮᱭᱟ ᱥᱮ ᱫᱤᱥᱚᱢ ᱫᱤᱥᱚᱢ ᱴᱷᱤᱠᱟᱹᱭ ᱜᱮᱭᱟ ᱫᱤᱥᱚᱢ ᱫᱚ ᱪᱮᱫ ᱠᱚ ᱞᱟᱹᱭᱟ ᱠᱚ ᱟᱪᱪᱷᱟ ᱟᱯᱮᱭᱟᱜ ᱢᱟᱱᱮ ᱫᱷᱟᱨᱮ ᱠᱚᱨᱮ ᱟᱨᱠᱤ ᱟᱯᱮᱭᱟᱜ ᱫᱷᱟᱨᱮ ᱠᱚᱨᱮ ᱢᱟᱱᱮ ᱟᱯᱮᱭᱟᱜ ᱟᱰᱮᱯᱟᱥᱮ ᱪᱮᱫ ᱪᱮᱫ ᱪᱮᱫ ᱤᱭᱟᱹ ᱠᱚ ᱢᱮᱱᱟᱜᱼᱟ ᱚᱱᱟ ᱮᱥᱴᱮᱴ ᱠᱚ ᱯᱚᱱᱚᱛ ᱠᱚ ᱢᱮᱱᱟᱜᱼᱟ
ᱚᱦᱚ ᱢᱮᱱᱟᱜ ᱜᱮᱭᱟ
ᱪᱮᱫ ᱠᱚ?
ᱟᱦᱟᱸ ᱪᱮᱫ ᱠᱚᱧ ᱞᱟᱹᱭᱢᱟ ᱮᱱᱛᱮᱫ ᱱᱚᱰᱮ ᱟᱥᱟᱢ ᱢᱮᱱᱟᱜᱼᱟ ᱟᱨ ᱟᱨᱦᱚᱸ ᱦᱮᱸ ᱟᱥᱟᱢ ᱫᱚ ᱟᱞᱮᱭᱟᱜ ᱜᱮ ᱠᱟᱱ ᱜᱮᱭᱟ ᱟᱨᱦᱚᱸ ᱢᱮᱱᱟᱜᱼᱟ ᱵᱷᱩᱴᱟᱱ ᱢᱮᱱᱟᱜᱼᱟ
ᱚᱱᱮᱛᱚ ᱵᱷᱩᱴᱟᱱ ᱱᱮᱯᱟᱞ ᱥᱤᱠᱤᱢ ᱦᱮᱸ ᱵᱟᱝ
ᱦᱩᱸ
ᱟᱯᱮ ᱚᱰᱮ ᱢᱟ ᱦᱤᱢᱟᱞᱚᱭ ᱯᱮ ᱥᱩᱨ ᱜᱮᱭᱟ ᱢᱟᱭᱩᱱᱴᱚ ᱮᱵᱷᱟᱨᱮᱥᱴ ᱠᱚ ᱦᱮᱸ ᱵᱟᱝ ᱥᱮ
ᱤᱱᱟᱹᱜ ᱫᱚ ᱵᱟᱞᱮ ᱥᱩᱨᱟ ᱮᱱ ᱦᱚᱸ
ᱚ ᱟᱪᱪᱷᱟ ᱟᱪᱪᱷᱟ ᱟᱪᱪᱷᱟ ᱚᱱᱟᱜᱮ ᱟᱨᱠᱤ ᱢᱟᱱᱮ ᱟᱹᱰᱤ ᱯᱮ ᱥᱟᱦᱟ ᱠᱟᱱᱟ ᱵᱷᱩᱴᱟᱱ ᱟᱯᱮ ᱥᱮᱫ ᱨᱮᱫᱚ ᱩᱱᱠᱩ ᱱᱮᱯᱟᱞᱤ ᱠᱚ ᱢᱮᱱᱟᱜ ᱠᱚᱣᱟ ᱦᱮᱸ ᱵᱟᱝ
ᱱᱮᱯᱟᱞᱤ ᱠᱚ ᱢᱮᱱᱟᱜ ᱠᱚ ᱜᱮᱭᱟ ᱟᱫᱚ ᱟᱞᱮ ᱱᱟᱠᱷᱟ ᱫᱚ ᱵᱟᱝ ᱚᱱᱟ ᱵᱷᱩᱴᱟᱱ ᱱᱟᱠᱷᱟ ᱫᱚ ᱢᱮᱱᱟᱜ ᱠᱚᱜᱮᱭᱟ ᱩᱱᱠᱩ ᱰᱩᱯᱟᱹ ᱠᱚ ᱢᱮᱛᱟ ᱠᱚᱜᱮᱭᱟ
ᱪᱮᱫ ᱠᱚ ᱞᱟᱹᱭᱟ ᱵᱚᱞᱮ ᱠᱤᱪᱨᱤᱡ ᱵᱚᱞᱮ ᱟᱭᱢᱟ ᱫᱤᱱ ᱠᱚ ᱦᱚᱨᱚᱜᱟ᱾ ᱟᱨ ᱛᱟᱭᱚᱢ ᱛᱮ ᱵᱚᱞᱮ ᱜᱤᱰᱤᱭᱟᱠᱚ ᱵᱟᱠᱚ ᱥᱚᱵᱚᱫᱟ ᱵᱟᱝᱢᱟ ᱚᱱᱮ ᱚᱱᱠᱟᱱ ᱠᱚ ᱢᱮᱱᱟᱜ ᱠᱚᱣᱟ᱾
ᱚ ᱢᱟᱱᱮ ᱦᱚᱨᱚᱜ ᱦᱮᱸᱫᱮ ᱠᱮᱫ ᱜᱮ ᱦᱮᱸᱫᱮ ᱠᱮᱫ ᱜᱮ ᱟᱫᱚ ᱪᱟᱯᱟᱜ ᱜᱤᱰᱤ ᱠᱟᱫᱟ᱾
ᱩᱝᱠᱩ ᱫᱚ ᱪᱷᱤᱞᱤ ᱠᱚ ᱞᱟᱹᱭ ᱠᱚᱣᱟ ᱩᱝᱠᱩ ᱫᱚ?
ᱰᱩᱯᱯᱟᱹ᱾
ᱩᱝᱠᱩ ᱫᱚ ᱪᱮᱞᱮ ᱡᱟᱹᱛᱤ ᱠᱟᱱᱟ ᱠᱚ ᱟᱵᱚ ᱦᱚᱲ ᱥᱟᱱᱛᱟᱲ ᱜᱮ ᱠᱟᱱᱟ ᱠᱚ ᱥᱮ ᱮᱴᱟᱜ ᱠᱚ ᱠᱟᱱᱟ ᱠᱚ?
ᱵᱟᱝ ᱠᱟᱱᱟ ᱠᱚ ᱰᱩᱯ ᱯᱟᱹ ᱜᱤ ᱪᱤᱞᱤ ᱠᱟᱱᱟ ᱠᱚ ᱰᱩᱯᱯᱟᱹ ᱛᱮᱜ ᱠᱚ ᱢᱮᱛᱟᱣ ᱠᱚᱣᱟ᱾
ᱟᱪᱪᱷᱟᱻ
ᱚᱱᱟ ᱵᱟᱝ, ᱟᱫᱚ ᱟᱞᱮ ᱥᱮᱱᱟᱜ ᱯᱟᱛᱟ ᱯᱚᱨᱚᱵᱽ ᱯᱮ ᱟᱸᱡᱚᱢ ᱟᱠᱟᱫ ᱜᱮᱭᱟ ᱥᱮ ᱵᱟᱝ ᱡᱮᱢᱚᱱ ᱡᱮᱞᱮᱠᱟ ᱡᱮᱢᱚᱱ ᱵᱩᱜ ᱵᱩᱨᱩ ᱯᱟᱛᱟ ᱦᱳᱭᱳᱜᱼᱟ᱾
ᱵᱩᱨᱩ ᱯᱟᱛᱟ ᱦᱩᱭᱩᱜ ᱦᱮᱸ ᱚᱱᱟ ᱠᱚᱫᱚ ᱧᱮᱞ ᱵᱟᱲᱟ ᱜᱮᱭᱟ ᱤᱭᱟᱹ ᱠᱚᱨᱮ ᱱᱚᱣᱟ ᱮᱸ ᱤᱭᱩᱴᱩᱵ ᱠᱚᱨᱮᱜᱤ ᱟᱨ ᱱᱤᱡᱮᱛᱮ ᱧᱮ ᱥᱮᱱ ᱠᱟᱛᱮᱜ ᱧᱮᱞ ᱫᱚ ᱵᱟᱝ ᱦᱩᱭ ᱠᱟᱱᱟ᱾
ᱟᱪᱪᱷᱟ ᱟᱪᱪᱷᱟ ᱟᱪᱪᱷᱟ
ᱦᱩᱸ
ᱦᱮᱡ ᱞᱟᱜᱟᱣ ᱟᱯᱮ ᱱᱚᱣᱟ ᱧᱮᱞᱟᱜ ᱯᱮ ᱦᱚᱜᱼᱚᱭ ᱛᱚ ᱦᱟᱹᱡᱩᱜ ᱠᱟᱱ ᱪᱟᱨ ᱛᱟᱹᱨᱤᱠᱷ ᱨᱮ ᱧᱩᱨᱩᱜ ᱠᱟᱱᱟ ᱚᱱᱟ ᱫᱚ ᱦᱤᱡᱩᱜ ᱠᱟᱱ ᱪᱟᱨ ᱛᱟᱹᱨᱤᱠᱷ᱾ ᱛᱮᱦᱮᱧ ᱫᱚ ᱫᱩ ᱛᱟᱹᱨᱤᱠᱷ ᱠᱟᱱᱟ ᱜᱟᱯᱟ ᱵᱟᱫ ᱢᱮᱭᱟᱝ᱾
ᱦᱚᱸᱜ ᱤᱱᱟᱹᱜ ᱞᱚᱜᱚᱱ ᱞᱚᱜᱚᱱ ᱫᱚ ᱮᱛᱮᱜ ᱠᱚᱭ ᱥᱮᱱᱚᱜᱼᱟ ᱞᱟᱦᱟ ᱧᱚᱜ ᱨᱮᱢ ᱞᱟᱹᱭ ᱞᱮᱠᱷᱟᱡ,
ᱚᱱᱟ ᱜᱮᱛᱚ ᱵᱷᱟᱹᱜᱮ ᱠᱚᱜ ᱜᱮᱭᱟ ᱯᱟᱞᱮᱱ ᱦᱮᱸ ᱵᱟᱝ?
ᱦᱩᱸ
ᱟᱫᱚ ᱪᱮᱫ ᱠᱚᱯᱮ ᱠᱟᱹᱢᱤ ᱵᱟᱲᱟᱭ ᱜᱮᱭᱟ ᱟᱯᱮ ᱫᱚ?
ᱦᱩᱲᱩ ᱠᱚᱞᱮ ᱨᱚᱦᱚᱭ ᱵᱟᱲᱟᱭ ᱜᱮᱭᱟ᱾
ᱟᱪᱪᱷᱟ ᱟᱪᱪᱷᱟ ᱟᱨ ᱚᱞᱚᱠ ᱟᱨ ᱚᱞᱚᱠ ᱯᱟᱲᱦᱟᱣ ᱫᱚ ᱛᱤᱱᱟᱹᱜ ᱥᱟᱺᱜᱤᱧ ᱪᱟᱞᱟᱣ ᱠᱟᱱᱟ?
ᱚᱞᱚᱜ ᱯᱟᱲᱦᱟᱣ ᱫᱚ ᱡᱟᱜᱮ,
ᱛᱚᱵᱩ ᱞᱟᱹᱭ ᱜᱟᱱᱚᱜᱼᱟ ᱛᱤᱱᱟᱹᱜ ᱴᱟ?
ᱡᱟᱜᱮ ᱱᱤᱡᱮᱨ ᱧᱮᱞ ᱩᱨᱩᱝ ᱞᱮᱠᱟ ᱱᱤ ᱱᱤᱡᱮᱨᱟᱜ ᱧᱩᱛᱩᱢ ᱧᱮᱞ ᱩᱨᱩᱝ ᱞᱮᱠᱟ᱾
ᱟᱪᱪᱷᱟ ᱟᱪᱪᱷᱟ ᱚᱝᱠᱟ? ᱚᱱᱟ ᱨᱮᱦᱚᱸ ᱵᱷᱟᱜᱮᱭᱟ ᱦᱮᱸ ᱵᱟᱝ ᱲᱫᱚᱢ ᱪᱤᱠᱟᱹᱭᱟ ᱪᱮᱜ ᱚᱠᱚᱭ ᱚᱠᱟ ᱞᱮᱠᱟᱭ ᱫᱟᱲᱮ ᱠᱟᱣᱫᱟ ᱚᱝᱠᱟᱭ ᱠᱚᱨᱟᱣ ᱠᱟᱫᱟ ᱦᱮᱸ ᱵᱟᱝ?
ᱦᱩᱸ ᱦᱩᱸ
ᱟᱪᱪᱷᱟ ᱢᱟᱱᱮ ᱱᱤᱛᱚᱜ ᱫᱚ ᱟᱯᱟᱛᱚᱛ ᱟᱞᱮ ᱱᱤᱛᱚᱜ ᱫᱚᱠᱚ ᱞᱮᱭᱟ ᱛᱟᱨᱟᱥᱤᱧ ᱟᱯᱮ ᱥᱮᱫ ᱫᱚ ᱪᱮᱫ ᱠᱚ ᱞᱮᱭᱟ ᱱᱤᱛᱚᱜᱟᱜ ᱫᱚ?
ᱦᱮᱸ ᱢᱟᱦ ᱞᱟᱹᱭ ᱢᱮ᱾
ᱦᱮᱸ ᱞᱟᱹᱭ ᱫᱟᱹᱧ ᱞᱟᱹᱭᱫᱟᱹᱧ ᱱᱚᱜᱼᱚᱭ ᱱᱤᱛᱳᱜ ᱡᱮᱢᱚᱱ ᱛᱟᱨᱟᱥ ᱵᱮᱲᱟᱭ ᱢᱟᱱᱮ ᱟᱬᱜᱚ ᱧᱚᱜ ᱠᱟᱱᱟᱭ ᱱᱤᱛᱚᱜ ᱫᱚ ᱟᱞᱮ ᱥᱮᱫ ᱫᱚ ᱛᱟᱨᱟᱥᱤᱧ ᱠᱚ ᱞᱟᱹᱭᱟ,
ᱦᱳ ᱟᱞᱮ ᱥᱮᱫ ᱫᱚ ᱱᱚᱛᱮ ᱫᱚᱞᱮ ᱞᱟᱹᱭᱟ ᱪᱮᱜ ᱟᱹᱭᱩᱵ ᱵᱮᱞᱟ᱾
ᱟᱨ ᱛᱟᱦᱚᱞᱮ ᱡᱚᱠᱷ ᱡᱚᱠᱷᱚᱱ ᱧᱩᱛ ᱪᱟᱵᱟᱜᱼᱟ ᱛᱚᱠᱷᱚᱱ ᱫᱚ ᱪᱮᱫ ᱯᱮ ᱞᱮᱭᱟ?
ᱧᱩᱦᱩᱢ
ᱟᱪᱪᱷᱟ ᱧᱩᱛ ᱟᱨ ᱧᱩᱦᱩᱢ ᱵᱟᱝ ᱟᱯᱮ ᱫᱚ ᱧᱩᱛ ᱯᱮ ᱟᱹᱭᱩᱵ ᱵᱮᱲᱟ, ᱟᱞᱮ ᱫᱚ ᱵᱟᱝ ᱟᱞᱮ ᱫᱚ ᱱᱤᱛᱳᱜ ᱛᱟᱨᱟᱥᱤᱧ ᱞᱮ ᱞᱟᱹᱭᱟᱞᱮ ᱢᱟᱱᱮ ᱥᱮ ᱵᱮᱲᱟᱭ ᱨᱟᱠᱟᱵ ᱞᱮᱱᱠᱷᱟᱱᱮ ᱵᱮᱲᱟᱭ ᱨᱟᱠᱟᱵ ᱱᱟᱭ ᱟᱫᱚ ᱡᱚᱠᱷᱚᱱᱮ ᱮᱢ ᱡᱚᱠᱷᱚᱱ ᱫᱚᱥ ᱵᱟᱡᱮ ᱜᱚᱫᱚᱜᱼᱟ ᱦᱮᱸ ᱵᱟᱝ ᱛᱚᱠᱷᱚᱱ ᱫᱚ ᱞᱮ ᱞᱮᱭᱟ ᱵᱟᱹᱥᱭᱟᱹᱢᱮᱱᱟ ᱟᱨ ᱡᱚᱠᱷᱚᱱ ᱫᱚ ᱮᱠᱫᱚᱢ ᱵᱮᱲᱟᱭ ᱛᱤᱠᱤᱱ ᱜᱚᱫᱚᱜᱼᱟ ᱢᱟᱱᱮ ᱵᱮᱲᱟᱭ ᱥᱚᱡᱮᱜᱼᱟ ᱵᱚᱦᱚᱜ ᱪᱮᱛᱟᱱ ᱨᱮ ᱛᱟᱦᱮᱱᱟᱭ ᱛᱚᱠᱷᱚᱱ ᱫᱚᱞᱮ ᱞᱮᱭ ᱜᱚᱫᱟᱞᱮ ᱩᱱ ᱡᱚᱠᱷᱟᱜ ᱫᱚᱞᱮ ᱞᱮᱭᱟᱞᱮ ᱟᱞᱮ ᱛᱤᱠᱤᱱ ᱠᱟᱱᱟ, ᱟᱨ ᱡᱚᱠᱷᱚᱱ ᱠᱷᱟᱱ ᱜᱮ ᱢᱟᱱᱮ ᱡᱚᱠᱷᱚᱱ ᱠᱷᱟᱱ ᱜᱮ ᱵᱮᱲᱟ ᱠᱟᱹᱴᱟᱡ ᱮ ᱦᱟᱹᱥᱩᱨ ᱜᱚᱫᱚᱜᱼᱟᱭ, ᱟᱫᱚ ᱛᱟᱨᱟᱥᱤᱧ ᱟᱠᱟᱱᱟ ᱡᱮᱢᱚᱱ ᱦᱚᱼᱚᱭ ᱱᱤᱛᱜ ᱛᱟᱨᱟᱥᱤᱧ ᱱᱚᱣᱟ ᱫᱚ᱾ ᱟᱨ ᱡᱚᱠᱷᱚᱱ ᱜᱟᱱ ᱵᱮᱞᱟᱭ ᱰᱩᱵᱩᱡ ᱜᱚᱫᱚᱜᱼᱟᱭ ᱟᱫᱚᱞᱮ ᱞᱮᱭᱟ ᱱᱚᱣᱟ ᱫᱚ ᱟᱹᱭᱩᱵ ᱱᱟ᱾
ᱦᱩᱸᱻ
ᱟᱯᱮ ᱫᱚ ᱱᱤᱛᱚᱜ ᱨᱮᱜᱮᱯᱮ ᱞᱟᱹᱭ ᱫᱟᱯᱮ ᱟᱹᱭᱩᱵ ᱠᱟᱱᱟ ᱦᱮᱸ ᱵᱟᱝ,
ᱦᱩᱸ ᱚᱱᱟ ᱛᱤᱜᱤ ᱛᱚ ᱟᱨ ᱠᱟᱛᱷᱟ ᱦᱚᱸ ᱵᱟᱝ ᱢᱤᱞᱟᱹᱜ ᱠᱟᱱ ᱛᱟᱞᱮᱭᱟ ᱟᱫᱚ ᱡᱟᱹᱱᱤᱡ ᱚᱥᱩᱵᱤᱛᱟ ᱧᱚᱜ ᱜᱮᱢ ᱵᱩᱡᱷᱟᱹᱣ ᱫᱟ,
ᱚᱱᱟ ᱜᱮ ᱠᱟᱛᱷᱟ ᱠᱟᱱᱟ ᱫᱚ ᱚᱱᱟ ᱜᱮᱛ ᱟᱯᱮ ᱫᱤᱥᱚᱢ ᱟᱵᱚ ᱫᱤᱥᱚᱢ, ᱫᱤᱥᱚᱢ ᱫᱚ ᱟᱞᱮ ᱫᱤᱥᱚᱢ ᱫᱚ ᱱᱚᱜᱼᱚ ᱱᱤᱝᱠᱟᱹ ᱨᱚᱲ ᱟᱯᱮ ᱫᱤᱥᱚᱢ ᱫᱚ ᱱᱚᱝᱠᱟ ᱨᱚᱲ ᱟᱫᱚ ᱟᱠᱷᱟᱱ ᱚᱠᱟ ᱠᱟᱛᱷᱟ ᱨᱮᱪᱚ ᱚᱠᱟ ᱠᱟᱛᱷᱟ ᱨᱮᱪᱚ ᱟᱯᱮ ᱥᱮᱱᱟᱜ ᱫᱚ ᱵᱷᱟᱜᱮ ᱠᱟᱛᱷᱟ ᱟᱨ ᱚᱠᱟᱥᱮᱱᱟᱜ ᱚᱠᱟ ᱠᱟᱛᱷᱟ ᱨᱮᱪᱚ ᱟᱨ ᱟᱞᱮ ᱥᱮᱱᱟᱜ ᱫᱚ ᱵᱟᱹᱲᱤᱡ ᱠᱟᱛᱷᱟ ᱦᱮᱸ ᱵᱟᱝ
ᱦᱮᱸ
ᱦᱳᱭ ᱜᱚᱫᱚᱜ ᱠᱟᱱᱟ ᱚᱱᱟ ᱠᱚ ᱚᱱᱠᱟ ᱫᱚ ᱦᱳᱭ ᱜᱚᱫᱚᱜ ᱜᱮᱭᱟ ᱚᱱᱠᱟ ᱫᱚ ᱦᱮᱸ ᱵᱟᱝ
ᱦᱩᱸ
ᱦᱩᱸ ᱚᱲᱟᱜ ᱠᱚᱨᱮ ᱵᱷᱟᱜᱮ ᱴᱷᱤᱠ ᱛᱟᱦᱮᱸᱱ ᱛᱟᱵᱚᱱ ᱯᱮ ᱦᱮᱸ ᱵᱟᱝ, ᱦᱮᱸ ᱵᱩᱡ ᱫᱩᱧ ᱵᱩᱡᱮᱫ ᱜᱮᱭᱟ ᱠᱤᱪᱷᱩ ᱜᱟᱱ ᱫᱩᱧ ᱵᱩᱡᱮᱫ ᱜᱮᱭᱟ ᱢᱟᱱᱮ ᱵᱟᱨᱭᱟ ᱜᱟᱱ ᱤᱧ ᱵᱩᱡᱮᱫ ᱜᱮᱭᱟ ᱢᱚᱴᱟᱢᱩᱴᱤ ᱨᱚᱲ ᱠᱚᱫᱚ ᱵᱟᱝ ᱚᱥᱩᱵᱤᱫᱷᱟᱜ ᱠᱟᱱᱟ ᱵᱩᱡᱽ ᱧᱟᱢ ᱫᱤᱧ ᱫᱚ ᱱᱚᱣᱟ ᱫᱚ ᱱᱚᱣᱟᱭ ᱞᱟᱹᱭᱮᱫᱟ,
ᱦᱩᱸ
ᱴᱷᱤᱠ ᱜᱮᱭᱟ ᱚᱲᱟᱜ ᱠᱚᱨᱮ ᱵᱷᱟᱜᱮ ᱴᱷᱤᱠ ᱢᱮᱱᱟᱜ ᱯᱮ ᱛᱟᱵᱚᱱᱟ ᱛᱚ ᱦᱮᱸ ᱵᱟᱝ,
ᱦᱩᱸ
ᱟᱪᱪᱷᱟ ᱟᱪᱪᱷᱟ ᱴᱷᱤᱠ ᱜᱮᱭᱟ ᱵᱷᱟᱜᱮ ᱴᱷᱤᱠ ᱛᱟᱦᱮᱸᱱ ᱛᱟᱵᱚᱱ ᱯᱮ ᱦᱮᱸ ᱵᱟᱝ ᱴᱟᱭᱤᱢᱤ ᱢᱟ ᱦᱩᱭ ᱠᱟᱱᱟ, ᱦᱚᱭ ᱥᱚᱢᱚᱭ ᱠᱚ ᱦᱩᱭᱩᱜ ᱠᱟᱱ ᱛᱟᱞᱟᱝ-ᱟ ᱚᱱᱟ ᱠᱷᱟᱹᱛᱤᱨ ᱜᱮ ᱟᱨᱚᱞᱟᱝ ᱨᱚᱯᱚᱲᱟ ᱯᱚᱨᱮ ᱛᱮ ᱦᱮᱸ ᱵᱟᱝ,
ᱦᱮᱸ ᱢᱟ ᱟᱪᱪᱷᱟ, ᱟᱢᱜᱮ ᱠᱟᱴᱟᱣ ᱛᱟᱞᱟᱝ ᱢᱮ,